ᱦᱮᱸ ᱜᱚᱝᱠᱮ ᱡᱚᱸᱦᱟᱨ ᱜᱮ᱾ ᱨᱚᱲ ᱠᱚ ᱟᱸᱡᱚᱢᱚᱜ ᱠᱟᱱᱟ ᱴᱷᱤᱠ ᱴᱷᱟᱠ ᱦᱮᱸ ᱱᱟᱦᱟᱜ
ᱟᱪᱪᱷᱟ ᱟᱪᱪᱷᱟ᱾
ᱟᱵᱚ ᱚᱲᱟᱜ ᱠᱚᱨᱮ ᱦᱮᱸ ᱤᱧᱦᱚᱸ ᱱᱟᱯᱟᱭ ᱜᱮ ᱢᱤᱱᱟᱹᱧᱟ ᱟᱫᱚ ᱚᱲᱟᱜ ᱠᱚᱨᱮ ᱡᱷᱚᱛᱚ ᱜᱮ ᱱᱟᱯᱟᱭ ᱜᱮᱛᱚ᱾
ᱦᱮᱸ ᱦᱮᱸ ᱡᱷᱚᱛᱚᱢ ᱦᱚᱲ ᱜᱮ ᱱᱟᱯᱟᱭ ᱜᱮᱭᱟᱞᱮ᱾
ᱟᱨ ᱦᱳᱲᱳ ᱨᱚᱦᱚᱭ ᱛᱤᱱᱟᱹᱜ ᱥᱟᱺᱜᱤᱧ ᱠᱮᱫᱟᱯᱮ ᱦᱳᱲᱳ ᱨᱚᱦᱚᱭ ᱠᱚ ᱪᱟᱹᱞᱩᱜ ᱠᱟᱱ ᱜᱮᱭᱟ ᱥᱮ ᱪᱟᱵᱟᱣ ᱠᱟᱱᱟ ᱚᱠᱟ ᱞᱮᱠᱟ?
ᱦᱩᱸ ᱪᱟᱹᱞᱩ ᱵᱚᱞᱛᱮ ᱱᱟᱦᱟᱸᱜ ᱟᱞᱮ ᱫᱚ ᱢᱟᱲᱟᱝ ᱫᱚ ᱫᱟᱜ ᱵᱟᱭ ᱛᱟᱦᱮᱸ ᱠᱟᱱᱛᱮ ᱦᱟᱸᱜ ᱢᱟᱲᱟᱝ ᱧᱚᱜ ᱫᱚ ᱵᱟᱞᱮ ᱫᱷᱩᱨᱟᱹᱣ ᱫᱟᱲᱮ᱾ ᱠᱟᱫᱟ ᱟᱫᱚ ᱱᱮᱜᱼᱮ ᱱᱮᱜᱼᱮ ᱱᱟᱦᱟᱸᱜ ᱠᱷᱟᱱᱮ ᱫᱟᱜ ᱵᱟᱲᱟ ᱟᱠᱟᱫ ᱞᱮᱭᱟ ᱟᱫᱚ ᱱᱮᱜᱼᱮ ᱢᱤᱫ ᱵᱟᱨ ᱦᱟᱸᱜ ᱞᱮ ᱫᱷᱩᱨᱟᱹᱣ ᱵᱟᱲᱟ ᱠᱟᱱᱟ ᱦᱟᱸᱜ ᱠᱷᱟᱱ ᱟᱫᱚ ᱱᱮᱜᱼᱮ ᱮᱦᱚᱵᱚᱜ ᱠᱟᱱᱟ ᱟᱨ ᱪᱮᱫ ᱦᱟᱸᱜ ᱮᱠᱷᱚᱱ ᱯᱩᱨᱟᱹᱴᱟ ᱜᱮ ᱵᱟᱹᱠᱤ ᱢᱮᱱᱟᱜᱼᱟᱥ ᱥᱟᱱ ᱵᱚᱸᱜᱟ ᱦᱟᱸᱜ ᱢᱮᱱᱟᱜ ᱜᱮᱭᱟ ᱥᱟᱱ ᱵᱚᱸᱜᱟ ᱵᱷᱳᱨ ᱫᱚ ᱪᱟᱞᱟᱜ ᱜᱮᱛᱟᱞᱮᱭᱟ ᱱᱟᱦᱟᱜ ᱠᱷᱟᱱ᱾
ᱚ ᱛᱟᱞᱦᱮ ᱦᱳᱲᱳ ᱫᱚ ᱛᱤᱱ ᱵᱟᱨ ᱯᱮ ᱪᱟᱥᱟ ᱢᱟᱱᱮ ᱫᱷᱚᱨᱚᱱ ᱦᱩᱲᱩ ᱦᱳᱭᱳᱜᱼᱟ ᱥᱮ ᱵᱟᱝ?
ᱚᱱᱠᱟ ᱱᱟᱦᱜ ᱦᱩᱲᱩ ᱫᱚ ᱟᱞᱮ ᱫᱚ ᱫᱷᱚᱨᱚᱱ ᱥᱚᱢᱚᱭ ᱫᱚ ᱵᱟᱝᱟ ᱢᱮᱱᱟᱜ ᱛᱟᱠᱚᱣᱟ ᱢᱤᱫ ᱵᱟᱨ ᱦᱚᱲᱟᱜ᱾ ᱩᱱᱠᱩ ᱠᱚᱫᱚ ᱱᱟᱦᱜ ᱠᱚ ᱪᱟᱥ ᱜᱮᱭᱟ ᱟᱫᱚ ᱟᱞᱮ ᱠᱚᱫᱚ ᱦᱟᱸᱜ ᱵᱟᱹᱱᱩᱜ ᱛᱟᱞᱮᱭᱟ ᱵᱟᱝᱞᱮ ᱪᱟᱥ ᱜᱮᱭᱟ᱾ ᱟ ᱟᱯᱮ ᱠᱚᱫᱚ ᱱᱟᱦᱜ ᱛᱟᱞᱦᱮ ᱱᱚᱝ ᱠᱟ ᱨᱚᱦᱚᱭ ᱠᱚᱫᱚ ᱯᱮ ᱛᱤᱱᱟᱹᱜ ᱥᱟᱺᱜᱤᱧ ᱠᱮᱫᱟ ᱫᱷᱩᱨᱟᱹᱣ ᱵᱟᱲᱟ ᱟᱠᱟᱱᱟ ᱯᱮ ᱥᱮ ᱵᱟᱝᱟ?
ᱟᱞᱮ ᱦᱚᱸ ᱨᱚᱦᱚᱭ ᱠᱚᱫᱚ ᱟᱞᱮᱥᱮᱜ ᱦᱚᱸ ᱫᱚᱢᱮ ᱮᱠᱴᱟ ᱫᱚ ᱵᱟᱭ ᱫᱟᱜ ᱠᱟᱜ ᱛᱟᱦᱮᱸᱫ ᱟᱫᱚ ᱟᱞᱮᱥᱮᱫ ᱫᱚ ᱫᱟᱜ ᱨᱮᱱᱟᱜ ᱚᱱᱠᱟᱱᱟᱜ ᱵᱮᱵᱚᱥ ᱛᱟ ᱢᱮᱱᱟᱜᱼᱟ ᱢᱟᱱᱮ ᱥᱟᱢ ᱢᱟᱨᱥᱟᱞ᱾ ᱢᱮᱱᱟᱜᱼᱟ ᱛᱟᱦᱞᱮ ᱚᱱᱟ ᱠᱷᱟᱹᱛᱤᱨ ᱚᱥᱩᱵᱤᱫᱟ ᱫᱚ ᱚᱱᱠᱟ ᱞᱮᱠᱟ ᱫᱚ ᱵᱟᱹᱱᱩᱜᱼᱟ ᱦᱮᱸ ᱟᱫᱚ ᱨᱚᱦᱚᱭ ᱢᱟ ᱤᱭᱟᱹ ᱵᱟᱹᱭᱦᱟᱹᱲ ᱠᱚᱫᱚ ᱡᱷᱚᱛᱚ ᱜᱮ ᱦᱳᱭ ᱠᱟᱱᱟ ᱟᱫᱚ ᱵᱟᱹᱫᱽ ᱠᱚ ᱠᱟᱹᱴᱤᱡ ᱵᱟᱹᱠᱤ ᱢᱮᱱᱟᱜ ᱛᱟᱞᱮᱭᱟ ᱟᱨ ᱚᱱᱟ ᱜᱮ ᱦᱟᱸᱜ ᱠᱷᱮᱛ ᱠᱚ ᱥᱟᱯᱟ ᱠᱚ ᱦᱩᱭᱩᱜ ᱠᱟᱱᱟ ᱟᱫᱚ ᱠᱷᱮᱛ ᱨᱮ ᱟᱞᱮᱥᱮᱫ ᱫᱚ ᱯᱚᱛᱟᱢ ᱡᱟᱦᱮᱨ ᱫᱚᱢᱮ ᱦᱳᱭᱳᱜᱼᱟ᱾ ᱢᱟᱱᱮ ᱢᱤᱫ ᱨᱚᱠᱚᱢ ᱢᱤᱫᱴᱮᱱ ᱫᱟᱨᱮ ᱫᱚᱢᱮ ᱦᱳᱭᱳᱜᱼᱟ ᱛᱟᱦᱞᱮ ᱚᱱᱟᱜᱮ ᱠᱟᱹᱴᱤᱡ ᱞᱮ ᱥᱟᱯᱟ ᱵᱟᱲᱟᱭᱫᱟ ᱦᱮᱸ᱾ ᱟᱨ ᱚᱱᱟ ᱟᱫᱚ ᱵᱮᱥᱤ ᱫᱤᱱ ᱫᱚ ᱵᱟᱝ ᱞᱟᱜᱟᱜᱼᱟ ᱱᱚᱣᱟ ᱥᱨᱟᱵᱚᱱ ᱵᱚᱸᱜᱟ ᱢᱚᱭᱫᱷᱮ ᱜᱮ ᱦᱟᱸᱜ ᱪᱟᱵᱟᱜᱼᱟ ᱪᱟᱵᱟ ᱫᱚ ᱦᱮᱸ᱾ ᱚᱝᱠᱟ ᱞᱮᱠᱟ ᱟᱫᱚ ᱪᱟᱥ ᱵᱟᱫᱮ ᱟᱨᱚ ᱟᱱᱟᱡ ᱠᱚ ᱦᱮᱸ᱾
ᱦᱮᱸ ᱦᱮᱸ ᱞᱟᱹᱭ ᱢᱮ᱾
ᱪᱟᱥ ᱵᱟᱫᱮ ᱟᱱᱟᱡ ᱠᱚ ᱟᱨᱚ ᱦᱳᱭᱳᱜ ᱜᱮᱭᱟ?
ᱟᱨ ᱱᱤᱛᱚᱜ ᱥᱳᱭᱫᱚᱢ ᱫᱚ ᱱᱤᱛᱚᱜ ᱫᱚ ᱦᱟᱸᱜ ᱚᱱᱠᱟ ᱪᱟᱥ ᱠᱚᱫᱚ ᱟᱱᱟᱡ ᱠᱚᱫᱚ ᱵᱟᱝ ᱦᱩᱭᱩᱜᱼᱟ᱾ ᱱᱚᱝᱠᱟ ᱱᱟ ᱦᱟᱸᱜ ᱟᱸᱜᱷᱟᱬ ᱵᱚᱸᱜᱟ ᱡᱟᱦᱟᱸ ᱦᱩᱲᱩ ᱠᱚ ᱤᱨ ᱨᱟᱠᱟᱵ ᱵᱟᱲᱟ ᱠᱟᱛᱮᱫ ᱡᱟᱦᱟᱸ ᱦᱟᱸᱜ ᱠᱷᱟᱱ ᱨᱟᱠᱟᱵ ᱵᱟᱲᱟᱭ ᱦᱩᱭᱩᱜᱼᱟ ᱤᱱᱟᱹ ᱯᱚᱨᱮ ᱨᱟᱵᱟᱝ ᱫᱤᱱ ᱚᱱᱮ ᱱᱟᱦᱟᱜ ᱚᱲᱟᱜ ᱨᱮ ᱡᱚᱢ ᱞᱮᱠᱟ ᱱᱟᱦᱟᱜ ᱱᱚᱣᱟ ᱤᱭᱟᱹ ᱠᱚ ᱟᱹᱞᱩ ᱠᱚ᱾
ᱟ. ᱰᱤ ᱵᱷᱤᱛᱤᱨ ᱨᱮ ᱨᱚᱲ ᱟᱸᱡᱚᱢᱚᱜ ᱠᱟᱱ ᱛᱟᱵᱤᱱᱟ ᱟᱫᱚ ᱦᱳᱭ᱾
ᱚᱻᱟ ᱱᱤᱛᱚᱜ ᱴᱷᱤᱠ ᱟᱸᱡᱚᱢᱚᱜ ᱠᱟᱱᱟ?
ᱦᱮᱸ ᱦᱮᱸ ᱢᱟᱱᱮ ᱠᱟᱹᱴᱤᱡ ᱵᱷᱤᱛᱤᱨ ᱧᱚᱜ ᱨᱚᱲ ᱟᱸᱡᱚᱢᱚᱜ ᱠᱟᱱ ᱛᱟᱵᱤᱱᱟ᱾ ᱚ ᱵᱮᱸᱜᱟᱲ ᱠᱚ ᱚᱱᱟ ᱠᱚ ᱢᱟᱱᱮ ᱪᱟᱥ ᱯᱚᱨᱮ ᱯᱮ ᱪᱟᱥᱟ?
ᱦᱮᱸ ᱚᱱᱟ ᱫᱚ ᱱᱦᱟᱸᱜ ᱚᱱᱮ ᱨᱟᱵᱟᱝ ᱥᱚᱢᱚᱭ ᱦᱟᱜ᱾ ᱪᱮᱫ ᱟᱫᱚ ᱫᱚᱢᱮ ᱱᱟᱦᱟᱜ ᱟᱞᱮ ᱫᱚ ᱫᱟᱜ ᱨᱮᱱᱟᱜ ᱟᱭᱛᱟᱱ ᱫᱚ ᱵᱟᱹᱱᱩᱜ᱾ ᱛᱟᱞᱮᱭᱟ ᱮᱱᱠᱷᱟᱱ ᱱᱚᱣᱟ ᱡᱟᱦᱟᱸ ᱱᱟᱦᱟᱜ ᱠᱟᱹᱴᱤᱡ ᱮᱸᱵᱟᱸᱫᱷ ᱠᱚᱦᱚᱸ ᱫᱚᱢᱮ ᱞᱟᱹᱴᱩ ᱞᱟᱹᱴᱩ ᱫᱚ ᱵᱟᱹᱱᱩᱜ ᱛᱟᱞᱮᱭᱟ ᱠᱟᱹᱴᱤᱡ ᱠᱟᱹᱴᱤᱡ ᱢᱮᱱᱟᱜ ᱛᱟᱞᱮᱭᱟ ᱱᱚᱣᱟ ᱡᱟᱦᱟᱸ ᱪᱤᱝᱲᱤ ᱰᱚᱵᱷᱟᱜ ᱞᱮᱠᱟ᱾ ᱠᱚ ᱞᱟᱹᱭ-ᱟ᱾
ᱟᱫᱚ ᱛᱟᱦᱚᱞᱮ ᱱᱟᱜ ᱚᱱᱟ ᱠᱚᱨᱮᱜ ᱜᱮ ᱫᱟᱜ ᱡᱟᱦᱟᱸ ᱛᱤᱱᱟᱹᱜ ᱵᱷᱳᱨ ᱛᱟᱦᱮᱱᱟ ᱤᱱ ᱵᱷᱳᱨ ᱫᱚ ᱱᱟᱦᱟᱜ ᱟᱨᱮᱡ ᱜᱟᱱᱚᱜ-ᱟ ᱟᱫᱚ ᱚᱱᱠᱟᱜ ᱜᱮ ᱱᱟᱦᱟᱜ ᱚᱱᱟ ᱠᱚ ᱫᱟᱜ ᱛᱮ ᱠᱚᱢ ᱡᱚᱢᱞᱮ ᱪᱟᱥᱟ ᱠᱚᱢ ᱧᱚᱜ ᱟᱨ ᱚᱱᱠᱟ ᱛᱩᱲᱤ ᱠᱚ ᱮᱨ ᱵᱟᱲᱟᱭ ᱦᱩᱭᱩᱜ-ᱟ ᱤᱱᱠᱟᱹ ᱚᱲᱟᱜ ᱨᱮ᱾ ᱥᱩᱱᱩᱢ ᱤᱭᱟᱹ ᱪᱟᱞᱟᱜ ᱡᱚᱢ ᱞᱮᱠᱟ ᱟᱨ ᱪᱮᱫ᱾
ᱦᱮᱸ᱾
ᱟᱨ ᱟᱯᱮ ᱠᱚᱫᱚ ᱱᱟᱜ ᱱᱚᱝᱠᱟ ᱪᱮᱫ ᱠᱚ ᱪᱟᱥᱼᱟ?
ᱦᱮᱸ ᱞᱟᱹᱭ ᱵᱤᱱ᱾
ᱚᱞᱮ ᱤᱧ ᱛᱟᱦᱚᱞᱮ ᱟᱯᱮ ᱥᱮᱱ ᱫᱚ ᱱᱟᱦᱟᱜ ᱱᱚᱝᱠᱟ ᱪᱮᱫ ᱠᱚᱯᱮ ᱪᱟᱥ ᱜᱮᱭᱟ ᱱᱚᱝᱠᱟ ᱥᱚᱵᱽᱡᱤ ᱯᱟᱹᱛᱤ?
ᱦᱮ ᱪᱟᱥ ᱫᱚ ᱟᱞᱮ ᱥᱮᱫ ᱦᱚᱸ ᱦᱩᱭᱩᱜ ᱜᱮᱭᱟ ᱦᱮᱸ ᱥᱚᱵᱡᱤ ᱠᱚ ᱦᱩᱭᱩᱜ ᱜᱮᱭᱟ ᱟᱨ ᱚᱸᱥᱚᱵᱡᱤ ᱵᱟᱫᱮ ᱟᱨᱚ ᱱᱤᱛᱚᱜ ᱫᱚ ᱢᱟ ᱟᱞᱮ ᱥᱮᱫ ᱜᱚᱰᱟ ᱦᱚᱸ ᱠᱤᱪᱷᱩ ᱠᱤᱪᱷᱩ ᱢᱮᱱᱟᱜᱼᱟ ᱛᱟᱦᱚᱞᱮ ᱜᱚᱰᱟ ᱨᱮ ᱠᱚᱸᱰᱷᱟ ᱟᱛᱷᱟᱢ ᱜᱮᱞᱮ ᱨᱚᱦᱚᱭᱟ ᱦᱮᱸ᱾
ᱟᱪᱪᱷᱟ ᱟᱪᱪᱷᱟ ᱢᱟᱱᱮ
ᱠᱚᱸᱰᱟ ᱦᱮᱸ ᱠᱚᱸᱰᱟ ᱪᱟᱞᱟᱜ ᱠᱟᱱᱟ ᱥᱚᱥᱟ ᱦᱮᱸ
ᱜᱟᱹᱰᱤ ᱠᱚ ᱛᱮ ᱯᱮ ᱠᱳᱰᱟ ᱱᱚᱝ ᱠᱟ ᱢᱟᱱᱮ ᱪᱟᱥ ᱦᱩᱭᱩᱜ-ᱟ ᱵᱟᱝ?
ᱦᱳᱭ ᱦᱳᱭ ᱦᱮᱸ ᱦᱮᱸ ᱦᱮᱸ ᱢᱟᱱᱮ ᱵᱟᱨᱭᱟ, ᱯᱮᱭᱟ ᱵᱚᱞ ᱠᱷᱮᱞ ᱜᱚᱰᱟ ᱟᱸ ᱚᱝᱠᱟ ᱨᱚᱦᱚᱭ ᱦᱩᱭᱩᱜ-ᱟ ᱟᱨ ᱜᱟᱹᱰᱤ ᱛᱮ ᱵᱟᱭᱨᱮ ᱠᱷᱚᱱᱟᱜ ᱦᱮᱸ ᱵᱟᱭᱨᱮ ᱠᱷᱚᱱᱟᱜ ᱜᱟᱹᱰᱤ ᱠᱚ ᱦᱤᱡᱩᱜ-ᱟ ᱚᱱᱟᱛᱮ ᱤᱫᱤᱭᱟᱠᱚ ᱟᱞᱮ ᱫᱚ ᱟ ᱜᱚᱜ ᱦᱚᱲ ᱫᱚ ᱚᱱᱟᱫᱚ ᱠᱚ ᱢᱟᱱᱮ ᱤᱭᱟᱹ ᱫᱚᱦᱚ ᱟᱠᱚ ᱦᱩᱭᱩᱜ-ᱟ ᱩᱱᱠᱩ ᱜᱚᱫᱟ ᱟᱨ ᱴᱟᱠᱴᱟᱨ ᱨᱮ ᱞᱳᱰ ᱠᱟᱛᱮᱫ ᱚᱱᱟ ᱜᱟᱹᱰᱤ ᱠᱚ ᱞᱳᱰ ᱚᱱᱠᱟ ᱞᱮᱠᱟ
ᱦᱮᱸ ᱦᱮᱸ ᱦᱮᱸ᱾
ᱟᱨ ᱱᱚᱜ-ᱚᱭ ᱦᱳᱲᱳ ᱨᱟᱠᱟᱵ ᱯᱚᱨᱮ ᱛᱚ ᱦᱚᱜ-ᱚᱭ ᱛᱩᱲᱤ ᱠᱚ ᱛᱚ ᱦᱩᱭᱩᱜ ᱜᱮᱭᱟ ᱦᱮᱸ ᱛᱩᱲᱤ ᱠᱷᱚᱥᱞᱟ ᱠᱚ ᱦᱩᱭᱩᱜ ᱜᱮᱭᱟ ᱟᱨᱚ ᱦᱮᱸ ᱟᱨ ᱫᱷᱚᱨᱚᱱ ᱫᱤᱱ ᱦᱚᱸ ᱟᱞᱮ ᱫᱚ ᱦᱩᱲᱩ ᱫᱚᱞᱮ ᱪᱟᱥ ᱜᱮᱭᱟ᱾
ᱚ ᱪᱟᱥ ᱜᱮᱭᱟᱯᱮ ᱛᱟᱦᱚᱞᱮ᱾
ᱦᱮᱸ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾
ᱦᱳᱭ᱾
ᱦᱳᱭᱛᱚ ᱟᱨ ᱛᱟᱞᱦᱮ ᱱᱚᱜ-ᱚᱭ ᱡᱟᱦᱟᱸ ᱥᱚᱵᱽᱡᱤ ᱠᱚᱯᱮ ᱪᱟᱥᱮᱜ-ᱟ ᱱᱚᱣᱟ ᱫᱚ ᱦᱟᱱᱟ ᱚᱱᱟ ᱠᱚᱸᱦᱰᱟ ᱠᱚᱫᱚ ᱯᱮ ᱟᱹᱠ ᱟᱹᱠᱷᱨᱤᱧᱟ ᱟᱨ ᱮᱴᱟᱜ ᱥᱚᱵᱽᱡᱤ ᱠᱚ ᱡᱟᱦᱟᱸ ᱚᱱᱠᱟ ᱟᱨᱚᱯᱮ ᱪᱟᱥ-ᱟ ᱡᱟᱦᱟᱸ ᱠᱚᱫᱚ ᱱᱚᱝᱠᱟ ᱵᱟᱡᱟᱨ ᱠᱚᱨᱮ ᱫᱩᱲᱩᱵ ᱠᱟᱛᱮᱜ ᱯᱮ ᱟᱠᱷᱨᱤᱧ?
ᱦᱮᱸ ᱦᱮᱸ ᱮᱴᱟᱜ ᱥᱚᱵᱽᱡᱤ ᱫᱚ ᱱᱤᱛᱚᱜ ᱫᱚ ᱮᱸ ᱚᱱᱠᱟ ᱞᱮᱠᱟ ᱫᱚ ᱵᱟᱞᱮ ᱨᱚᱦᱚᱭ ᱟᱠᱟᱫᱟ ᱟᱫᱚ ᱜᱚᱰᱟ ᱡᱟᱭᱜᱟ ᱠᱚ ᱡᱟᱦᱟᱸ ᱢᱮᱱᱟᱜ ᱛᱟᱞᱮᱭᱟ ᱚᱱᱟ ᱠᱚᱫᱚ ᱚᱱᱮ ᱥᱚᱥᱟ ᱨᱚᱦᱚᱭ ᱢᱮᱱᱟᱜ-ᱟ᱾ ᱟᱫᱚ ᱥᱚᱥᱟ ᱨᱮᱱᱟᱜ ᱫᱚ ᱩᱱᱠᱩ ᱢᱟᱱᱮ ᱵᱟᱭᱨᱮ ᱠᱷᱚᱱᱟᱜ ᱠᱚ ᱯᱟᱹᱭᱠᱟᱹᱨ ᱠᱚᱠᱚ ᱦᱮ ᱠᱟᱱᱟ ᱟᱫᱚ ᱟᱞᱮᱢᱟ ᱵᱟ ᱫᱚᱢᱮ ᱥᱟᱺᱜᱤᱧ ᱫᱚ ᱤᱫᱤ ᱵᱟᱝ ᱞᱟᱜᱟᱣ ᱞᱮᱭᱟ ᱛᱟᱦᱚᱞᱮ ᱩᱱᱠᱩ ᱜᱮ ᱜᱚᱜ ᱟᱱᱮ ᱜᱚᱜ ᱠᱟᱛᱮᱜ ᱟᱫᱚ ᱚᱸᱰᱮ ᱤᱫᱤ ᱞᱮᱠᱚ ᱠᱷᱟᱱ ᱜᱮ ᱟᱫᱚ ᱩᱱᱠᱩ ᱫᱚ ᱦᱟᱛᱟᱣᱟ ᱟᱠᱚ ᱚᱱᱠᱟᱮ ᱞᱮᱠᱟ᱾ ᱟᱨ ᱛᱚ ᱢᱟᱱᱮ ᱚᱲᱟᱜ ᱥᱩᱨ ᱠᱷᱚᱱᱟᱜ ᱜᱮᱠᱚ ᱩᱱᱠᱩ ᱫᱚ ᱚᱱᱠᱟ ᱠᱚ ᱟᱲᱚᱛ ᱠᱚ ᱵᱟᱹᱭᱥᱟᱹᱣ ᱟᱠᱟᱫᱟ ᱦᱮᱸ᱾ ᱟᱨ ᱚᱱᱠᱟ ᱚᱱᱠᱟᱱᱟᱜ ᱢᱟᱜ ᱫᱚ ᱫᱚᱢᱮ ᱚᱱᱠᱟ ᱫᱚ ᱥᱚᱢᱚᱥᱭᱟ ᱫᱚ ᱵᱟᱹᱱᱩᱜ ᱛᱟᱞᱮᱭᱟ, ᱢᱟᱱᱮ ᱡᱮ ᱦᱟᱱᱛᱮ ᱜᱮᱢᱮᱨ ᱤᱫᱤ ᱢᱮ ᱱᱚᱛᱮ ᱚᱱᱠᱟ ᱫᱚ ᱵᱟᱝ᱾
ᱦᱩᱸ ᱦᱩᱸ ᱦᱩᱸ ᱛᱟᱦᱚᱞᱮ ᱟᱯᱮ ᱫᱚ ᱚᱱᱚᱠᱟ ᱟᱲᱚᱛ ᱨᱮᱜᱮ ᱯᱮ ᱤᱫᱤ ᱦᱚᱴᱚ ᱠᱟᱜ-ᱟ᱾ ᱞᱟᱹᱭᱮᱜ ᱟᱹᱧ ᱛᱟᱦᱚᱞᱮ ᱱᱚᱝᱠᱟ ᱟᱯᱮ ᱫᱚ ᱱᱟᱦᱟᱸᱜ ᱟᱲᱚᱛ ᱨᱮᱯᱮ ᱤᱫᱤ ᱴᱚ ᱠᱟᱜ-ᱟ ᱦᱟᱸ᱾
ᱦᱳᱭ ᱦᱳᱭ ᱟᱲᱚᱛ ᱨᱮᱜᱮᱞᱮ ᱚᱸᱰᱮ ᱤᱫᱤ ᱦᱚᱴᱚ ᱠᱟᱜ ᱞᱮ ᱤᱫᱤ ᱫᱚ ᱟᱨ ᱟᱯᱮᱥᱮᱫ ᱛᱟᱦᱚᱞᱮ ᱚᱱᱟ ᱯᱚᱨᱚᱵᱽ ᱠᱚᱫᱚ ᱪᱮᱜᱠᱟ ᱪᱮᱜᱠᱟ ᱯᱚᱨᱚᱵᱽ ᱦᱩᱭᱩᱜ-ᱟ, ᱢᱟᱨᱟᱝ ᱯᱚᱨᱚᱵᱽ ᱠᱚ ᱚᱱᱠᱟ ᱦᱩᱭᱩᱜ ᱜᱮᱭᱟ? ᱢᱟᱱᱮ ᱟᱵᱚᱣᱟᱜ ᱡᱟᱦᱟᱸ ᱠᱚ ᱯᱟᱹᱧᱪᱤ ᱥᱟᱹᱲᱤ, ᱫᱷᱩᱛᱤ ᱠᱚ ᱚᱱᱟ ᱟᱵᱚᱣᱟᱜ ᱡᱟᱦᱟᱸ ᱞᱟᱹᱠᱛᱤᱭᱟᱱ ᱡᱤᱱᱤᱥ ᱠᱚ᱾ ᱛᱟᱦᱚᱞᱮ ᱚᱱᱠᱟ ᱧᱟᱢᱚᱜ-ᱟ ᱚᱱᱠᱟ ᱢᱮᱞᱟᱨᱮ ᱚᱱᱠᱟᱱᱟᱜ ᱯᱚᱨᱚᱵᱽ ᱦᱩᱭᱩᱜ ᱜᱮᱭᱟ ᱥᱮ ᱵᱟᱝ?
ᱟᱸ ᱵᱟᱝ ᱵᱟᱝ ᱱᱚᱛᱮ ᱫᱚ ᱚᱱᱠᱟᱱᱟᱜ ᱯᱚᱨᱚᱵᱽ ᱠᱚᱫᱚ ᱵᱟᱝ ᱦᱩᱭᱩᱜ-ᱟ ᱢᱟᱨᱟᱝ ᱧᱚᱜ ᱫᱚ᱾
ᱚ ᱚ᱾
ᱱᱤᱝᱠᱟᱹ ᱪᱷᱳᱴᱳ ᱠᱷᱟᱴᱳ ᱢᱮᱞᱟ ᱠᱚ ᱦᱩᱭᱩᱜ-ᱟ ᱚᱱᱟ ᱨᱟᱵᱟᱝ ᱫᱤᱱ ᱡᱟᱦᱟᱸ ᱚᱱᱟ ᱤᱭᱟᱹ ᱥᱚᱢᱚᱭ ᱥᱟᱠᱨᱟᱛ ᱥᱚᱢᱚᱭ᱾
ᱦᱮᱸ ᱥᱟᱠᱨᱟᱛ ᱥᱚᱢᱚᱭ ᱦᱳᱭ ᱦᱮᱸ᱾
ᱚᱱᱟᱜᱮᱱ ᱦᱟᱸᱜ ᱚᱱᱟ ᱟᱠᱷᱟᱱ ᱦᱤᱞᱳᱜ ᱱᱚᱸᱰᱮ ᱢᱤᱫᱴᱟᱱ ᱱᱚᱝᱠᱟ ᱰᱩᱝᱨᱤ ᱢᱮᱱᱟᱜ-ᱟ ᱚᱸᱰᱮ ᱢᱤᱫᱴᱮᱱ ᱯᱩᱡᱟᱹ ᱦᱩᱭᱩᱜ-ᱟ᱾ ᱟᱨ ᱚᱸᱰᱮ ᱜᱮ ᱚᱱᱟ ᱰᱩᱝᱨᱤ ᱞᱟᱛᱟᱨ ᱨᱮᱜᱮ ᱠᱤᱪᱷᱩ ᱜᱟᱱ ᱢᱮᱞᱟ ᱠᱚᱠᱚ ᱫᱩᱲᱩᱵ-ᱟ᱾ ᱱᱤᱝᱠᱟᱹ ᱦᱮᱱᱛᱮᱱ ᱪᱩᱲᱤ, ᱢᱟᱞᱟ, ᱡᱩᱛᱟᱹ ᱤᱭᱟᱹ ᱠᱚ ᱮᱱᱛᱮᱜ-ᱟᱸ᱾ ᱱᱚᱝᱠᱟ ᱢᱟᱱᱮ ᱥᱟᱫᱷᱟᱨᱚᱱ ᱢᱮᱞᱟ ᱞᱮᱠᱟ ᱟᱨ ᱪᱮᱫ ᱟᱨ ᱚᱱᱟ ᱥᱟᱶ ᱛᱮ ᱢᱤᱫ ᱵᱟᱨ ᱱᱚᱝᱠᱟ ᱟᱵᱚᱣᱟᱜ ᱦᱚᱲ ᱠᱚ ᱵᱳᱭ ᱫᱚ ᱠᱟᱱ ᱦᱚᱸ ᱟᱫᱚ ᱢᱤᱫ ᱜᱷᱟᱹᱲᱤᱡ ᱨᱮᱱᱟᱜ ᱛᱚ ᱱᱚᱝᱠᱟ ᱢᱟᱱᱮ ᱢᱤᱫ ᱫᱤᱱ ᱨᱮᱱᱟᱜ ᱤᱭᱟᱹ ᱦᱮᱸ ᱟᱫᱚ ᱦᱟᱸᱜ ᱠᱷᱟᱱ ᱱᱚᱝᱠᱟ ᱟᱹᱭᱩᱵ ᱥᱟᱛ ᱟᱴ ᱵᱟᱡᱮ ᱠᱷᱟᱱ ᱜᱮ ᱟᱫᱚ ᱚᱱᱟ ᱠᱚ ᱫᱚ ᱠᱚ ᱩᱴᱷᱟᱹᱣ ᱠᱮᱫ ᱜᱮ ᱟᱫᱚ ᱾
ᱚᱻ ᱦᱮᱸ ᱛᱚ ᱾
ᱥᱟᱨ ᱦᱤᱞᱳᱜ ᱦᱚᱸ ᱥᱩᱨ ᱨᱮ ᱜᱮ ᱢᱮᱱᱟᱜᱼᱟ, ᱚᱱᱟ ᱟᱠᱷᱟᱱ ᱫᱚᱥᱟᱨ ᱦᱤᱞᱳᱜ ᱦᱚᱸ ᱚᱸᱰᱮ ᱦᱚᱸ ᱢᱟᱱᱮ ᱚᱱᱠᱟ ᱠᱟᱰᱟ ᱢᱟᱜ ᱠᱚ ᱢᱮᱱᱟ ᱟᱫᱚ ᱚᱸᱰᱮ ᱫᱚ ᱱᱮᱛᱟᱨ ᱫᱚ ᱠᱟᱰᱟ ᱢᱟᱜ ᱾ ᱠᱚ ᱫᱚ ᱵᱟᱝ ᱦᱩᱭᱩᱜ ᱠᱟᱱᱟ ᱟᱫᱚ ᱡᱟᱜᱮ ᱡᱟᱦᱟᱸᱭᱟᱜ ᱨᱚᱲ ᱢᱟᱱᱥᱤ ᱾ ᱠᱚ ᱛᱟᱦᱮᱱ ᱠᱷᱟᱱ ᱩᱱᱠᱩ ᱵᱷᱮᱲᱟ ᱠᱚ ᱠᱚ ᱵᱚᱸᱜᱟ ᱵᱟᱲᱟ ᱠᱚᱣᱟ ᱟᱨ ᱚᱸᱰᱮ ᱦᱚᱸ ᱢᱮᱞᱟ ᱚᱝᱠᱟ ᱦᱩᱭᱩᱜᱼᱟ᱾ ᱮᱱᱦᱤᱞᱳᱜ ᱦᱚᱸ ᱟᱨ ᱡᱟᱣ ᱫᱚ ᱡᱟᱛᱨᱟ ᱠᱚ ᱦᱩᱭᱩᱜ ᱠᱟᱱ ᱛᱟᱦᱮᱸᱫ ᱾ ᱟᱫᱚ, ᱱᱮᱛᱟᱨ ᱢᱟᱛᱚ ᱧᱮᱞᱚᱜᱚᱜ ᱠᱟᱱᱟ ᱱᱮᱛᱟᱨ ᱫᱚ ᱦᱚᱲ ᱦᱚᱲᱚ ᱦᱚᱲᱚ ᱯᱷᱳᱱ ᱦᱚᱛᱮᱡ ᱛᱮ᱾ ᱦᱮᱸ, ᱡᱚᱛᱚ ᱢᱟᱜ ᱜᱮ ᱛᱚ ᱯᱷᱳᱱ ᱨᱮ ᱜᱮ ᱧᱮᱞ ᱧᱟᱢᱚᱜ ᱠᱟᱱᱟ᱾ ᱟᱫᱚ ᱚᱱᱟ ᱤᱠᱷᱟᱹᱡ ᱛᱮ ᱥᱮ ᱪᱮᱫ ᱛᱮ ᱱᱮᱛᱟᱨ ᱩᱱᱟᱹᱜ ᱦᱚᱲ ᱡᱟᱛᱨᱟ ᱧᱮᱞ ᱦᱚᱸ ᱵᱟᱠᱚ ᱠᱚ ᱦᱤᱡᱩᱜ ᱠᱟᱱᱟ ᱛᱟᱦᱚᱞᱮ ᱫᱤᱱ ᱾ ᱠᱟᱞᱚᱢ ᱛᱟᱨ ᱢᱟᱲᱟᱝ ᱥᱮᱨᱢᱟ ᱛᱟᱨ ᱢᱟᱲᱟᱝ ᱥᱮᱨᱢᱟ ᱵᱟᱨ ᱥᱮᱨᱢᱟ ᱜᱮ ᱡᱟᱛᱨᱟ ᱠᱚ ᱦᱩᱭ ᱵᱟᱲᱟᱭᱮᱱᱟ ᱟᱫᱚ ᱫᱚᱢᱮ ᱦᱚᱲ ᱢᱟᱱᱮ ᱠᱚᱢ ᱮᱱᱟ ᱠᱚ ᱮᱱᱠᱷᱟᱱ ᱞᱚᱥ ᱪᱟᱞᱟᱣᱮᱱ ᱛᱟᱠᱚᱣᱟ ᱾ ᱢᱤᱫ ᱥᱮᱨᱢᱟ ᱫᱚ ᱠᱚ ᱧᱮᱞ ᱠᱮᱫᱟ ᱮᱱ ᱥᱮᱨᱢᱟ ᱫᱚ ᱠᱟᱹᱴᱤᱡ ᱦᱚᱭ ᱛᱳ ᱠᱚᱢ ᱧᱚᱜ ᱞᱚᱥ ᱮᱱ ᱛᱟᱠᱚᱣᱟ ᱟᱫᱚ ᱮᱱ ᱨᱮᱦᱚᱸ ᱫᱚᱥᱟᱨ ᱥᱮ ᱥᱮᱨᱢᱟ ᱠᱚ ᱞᱮᱜᱟ ᱠᱮᱫᱟ ᱾ ᱦᱩᱸ, ᱟᱫᱚ ᱩᱱ ᱦᱚ ᱞᱚᱥ ᱮᱱ ᱛᱟᱠᱚᱲ ᱠᱚ ᱫᱚᱢᱮ ᱢᱟᱱᱮ ᱦᱚᱲ ᱜᱮ ᱵᱟᱠᱚ ᱦᱚᱲ ᱞᱮᱱᱟ ᱛᱟᱦᱚᱞᱮ ᱟᱫᱚ ᱱᱟᱦᱟᱜ ᱠᱷᱟᱱ ᱫᱤᱱ ᱠᱟᱞᱚᱢ ᱠᱷᱚᱱᱟᱜ ᱫᱚ ᱠᱚ ᱮᱠᱟᱞ ᱠᱚ ᱵᱚᱱᱫᱚ ᱩᱛᱟᱹᱨ
ᱮᱠᱟᱞ ᱠᱚ ᱵᱚᱱᱫᱚ ᱠᱮᱫᱟ, ᱦᱮᱸ ᱛᱚ ᱦᱮᱸ ᱟᱞᱮ ᱥᱮᱫ ᱦᱚᱸ ᱚᱝᱠᱟᱜ ᱜᱮ ᱦᱮᱸ, ᱦᱮᱸ ᱞᱟᱹᱭ ᱵᱤᱱ? ᱦᱮᱸ, ᱢᱮᱱᱫᱟᱹᱧ ᱟᱞᱮ ᱥᱮᱫ ᱦᱚᱸ ᱚᱝᱠᱟ ᱦᱳᱭᱳᱜ ᱜᱮᱭᱟ ᱤᱭᱟᱹ ᱠᱚ ᱟᱫᱚ ᱚᱱᱟ ᱠᱚ ᱫᱚ ᱡᱟᱛᱨᱟ ᱫᱚ ᱵᱟᱝ ᱦᱳᱭᱳᱜᱼᱟ ᱥᱟᱠᱨᱟᱛ ᱥᱚᱢᱚᱭ ᱫᱚ ᱾ ᱮᱢ ᱦᱳᱭᱳᱜᱼᱟ ᱚᱱᱟ ᱯᱩᱨᱠᱩᱞ ᱠᱚ ᱦᱳᱭᱳᱜ᱾ ᱭᱟ ᱦᱮᱸ, ᱛᱟᱦᱞᱮ ᱯᱩᱨᱠᱩᱞ ᱧᱮᱞ ᱦᱚᱸᱞᱮ᱾ ᱪᱟᱞᱟᱜ ᱜᱮᱭᱟ ᱦᱮᱸ ᱟᱨ ᱛᱟᱦᱚᱞᱮ ᱥᱟᱠᱨᱟᱛ ᱠᱚᱨᱮ ᱫᱚ ᱡᱤᱞ ᱯᱤᱴᱟᱹ ᱠᱚ ᱦᱩᱭᱩᱜ ᱜᱮᱭᱟ ᱥᱮ ᱵᱟᱝ?
ᱦᱮᱸ ᱡᱤᱞ ᱯᱤᱴᱷᱟᱹ ᱠᱚ ᱫᱚ ᱮᱠᱫᱚᱢ ᱱᱤᱦᱟᱹᱛ ᱜᱮ ᱦᱩᱭᱩᱜᱼᱟ, ᱡᱤᱞ ᱯᱤᱴᱷᱟᱹ ᱦᱩᱭᱩᱜᱼᱟ, ᱥᱩᱱᱩᱢ ᱯᱤ ᱯᱤᱴᱷᱟᱹ ᱦᱩᱭᱩᱜᱼᱟ ᱾
ᱦᱮᱸ ᱦᱮᱸ ᱚᱸ ᱦᱮᱸ,
ᱡᱚᱛᱚ ᱨᱚᱠᱚᱢ ᱜᱮ ᱪᱮᱫ ᱞᱮᱠᱟ ᱡᱚᱡᱚᱢ ᱥᱟᱱᱟ ᱚᱱᱠᱟᱜᱮ ᱛᱮᱭᱟᱨ ᱜᱟᱱᱚᱜᱼᱟ ᱟᱨ ᱚᱱᱠᱟᱜᱮ ᱛᱮᱭᱟᱨ ᱦᱳᱭᱳᱜᱼᱟ ᱦᱮᱸ,
ᱦᱮᱸ ᱢᱟᱱᱮ ᱟᱵᱚᱣᱟᱜ ᱜᱮ ᱛᱚ ᱚᱱᱟ ᱥᱟᱠᱨᱟᱛ ᱢᱟᱱᱮ ᱜᱮ ᱟᱵᱚᱣᱟᱜ ᱫᱚ ᱛᱚ ᱢᱟᱱᱮ ᱵᱷᱟᱜᱮ ᱢᱚᱱᱫᱚ ᱡᱚᱢ ᱯᱤᱴᱷᱟᱹ ᱞᱟᱴᱷᱟ ᱚᱱᱟ ᱞᱟᱹᱜᱤᱫ ᱜᱮ ᱛᱚ, ᱦᱮᱸ ᱦᱩ ᱦᱮᱸ ᱯᱚᱨᱚᱵᱽ ᱫᱚ, ᱦᱳᱭ ᱦᱳᱭ
ᱠᱩᱲᱟᱹᱣ ᱡᱷᱩᱲᱟᱹᱣ ᱫᱟᱲᱮᱣ ᱟᱠᱟᱫ ᱩᱱ ᱠᱟ ᱨᱚᱠᱚᱢ ᱢᱟᱱᱮᱭᱟ ᱡᱚᱢᱼᱼ
ᱦᱮᱸ ᱦᱮᱸ ᱦᱮᱸ, ᱟᱫᱚ ᱟᱱ ᱦᱚᱸ ᱱᱤᱭᱟᱹ ᱵᱟᱱ ᱱᱤᱭᱟᱹ ᱵᱟᱨ ᱪᱟᱞᱟᱣᱮᱱ ᱡᱟᱦᱟᱸ ᱦᱩᱞ ᱢᱟᱦᱟ ᱯᱮ ᱪᱮᱫᱠᱟ ᱯᱮ ᱢᱟᱱᱟᱣ ᱞᱮᱫᱟ ᱯᱮ ᱥᱮ ᱵᱟᱝ?
ᱦᱮᱸ, ᱱᱚᱰᱮ ᱡᱟᱣ ᱥᱮᱨᱢᱟ ᱞᱮᱠᱟ ᱜᱮ ᱱᱮᱥ ᱦᱚᱸ ᱢᱟᱱᱟᱣ ᱫᱚ ᱦᱩᱭᱮᱱ ᱜᱮᱭᱟ ᱾ ᱟᱫᱚ ᱱᱚᱸᱰᱮ ᱫᱚ ᱱᱟᱦᱟᱜ ᱱᱚᱝᱠᱟ ᱨᱮᱞᱤ ᱞᱟᱹᱜᱤᱫ ᱫᱚ ᱵᱟᱦᱨᱮ ᱠᱚ ᱫᱚ ᱱᱟᱦᱟᱜ ᱵᱟᱞᱮ ᱪᱟᱞᱟᱜ ᱜᱮᱭᱟ ᱨᱟᱥᱛᱟ ᱫᱷᱟᱨᱮ ᱦᱚᱲ ᱠᱟᱱ ᱨᱮ ᱦᱚᱸ ᱞᱮ ᱟᱫᱚ ᱱᱚᱝᱠᱟ ᱢᱟᱱᱮ ᱟᱛᱩ ᱛᱟᱞᱟ ᱨᱮ ᱜᱮ ᱛᱟᱞᱟ ᱠᱩᱞᱦᱤ ᱨᱮ ᱱᱚᱝᱠᱟ ᱥᱤᱫᱩ ᱠᱟᱱᱩ ᱢᱩᱴᱷᱟᱹᱱ ᱨᱮ ᱟᱨ ᱪᱮᱫ ᱵᱚᱸᱜᱟ ᱵᱩᱨᱩ ᱠᱚ ᱦᱩᱭ ᱵᱟᱲᱟ ᱠᱟᱛᱮᱫ ᱩᱱᱠᱤᱱᱟᱜ ᱢᱩᱴᱷᱟᱹᱱ ᱨᱮᱼᱼ ᱵᱟᱦᱟ ᱢᱟᱞᱟ ᱠᱚ ᱮᱢ ᱵᱟᱲᱟ ᱠᱟᱛᱮᱫ ᱟᱨ ᱱᱚᱝᱠᱟ ᱤᱭᱟᱹᱼᱼ ᱢᱤᱫ ᱵᱟᱨ ᱩᱱᱠᱤᱱ ᱤᱫᱤ ᱠᱟᱛᱮᱫ ᱠᱟᱛᱷᱟ ᱠᱚ ᱠᱚ ᱞᱟᱹᱭ ᱵᱟᱲᱟᱭᱟ ᱦᱮᱸ᱾
ᱦᱳᱭ ᱦᱳᱭ᱾
ᱟᱨ ᱤᱱᱠᱟᱹ ᱵᱟᱲᱟ ᱠᱟᱛᱮᱫ ᱜᱮ ᱟᱨ ᱡᱟᱦᱟᱸᱭ ᱠᱚ ᱡᱟᱦᱟᱱᱟᱜ ᱚᱱᱠᱟ ᱩᱱᱠᱤᱱ ᱤᱫᱤ ᱠᱟᱛᱮᱫ ᱢᱮᱢᱮᱱ ᱨᱮᱱᱟᱜ ᱛᱟᱦᱮᱱ ᱛᱟᱠᱚᱼᱼ ᱭᱟ ᱢᱮᱱ ᱵᱟᱲᱟ ᱠᱟᱛᱮᱫ ᱜᱮ ᱟᱨ ᱠᱚ ᱢᱩᱪᱟᱹᱫ ᱵᱟᱲᱟ ᱠᱟᱜᱼᱟ ᱟᱨᱼᱼ
ᱦᱮᱸ ᱟᱫᱚ ᱚᱱᱟ ᱚᱱᱠᱟ ᱞᱮᱠᱟ ᱟᱵᱚᱣᱟᱜ ᱢᱟᱱᱮ ᱦᱳᱭ ᱢᱟᱱᱮ ᱚᱱᱩᱥᱴᱷᱟᱱ ᱠᱚ ᱛᱚ ᱵᱟᱝᱼᱼ ᱯᱮ ᱫᱚᱦᱚ ᱠᱟᱫᱟ ᱚᱱᱠᱟ ᱞᱮᱠᱟ ᱛᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱣᱟ ᱟᱨ ᱱᱚᱣᱟᱼᱼ ᱟᱵᱚᱣᱟᱜ ᱞᱟᱜᱽᱲᱮ ᱯᱟᱛᱟ ᱚᱱᱠᱟ ᱮᱱᱮᱡ ᱠᱚ ᱚᱱᱠᱟ ᱵᱟᱝ ᱯᱮ ᱫᱚᱦᱚ ᱠᱟᱫᱟ?
ᱵᱟᱝ ᱵᱟᱝ ᱱᱚᱸᱰᱮ ᱫᱚ ᱚᱱᱠᱟ ᱫᱚ ᱛᱤᱥ ᱦᱚᱸ ᱵᱟᱝ ᱦᱩᱭᱩᱜᱼᱟ᱾ ᱟᱨ ᱚᱱᱟ ᱫᱚ ᱵᱤᱨᱩᱫᱽ ᱨᱮᱜᱮ ᱢᱮᱱᱟᱜ ᱞᱮᱭᱟ, ᱞᱮᱭ ᱟᱠᱚᱼᱼ ᱱᱚᱣᱟ ᱫᱚ ᱟᱵᱚᱨᱮᱱ ᱵᱤᱨ ᱵᱟᱱᱴᱟ ᱠᱚ ᱫᱤᱥᱟᱹ ᱨᱮᱱᱟᱜ ᱢᱤᱫᱴᱮᱱ ᱤᱭᱟᱹ ᱠᱟᱱ ᱛᱟᱵᱚᱱᱟ ᱾ ᱛᱚ ᱫᱤᱱ ᱠᱟᱱ ᱛᱟᱵᱚᱱᱟ ᱮᱱᱠᱷᱟᱱ ᱱᱚᱣᱟ ᱨᱮᱫᱚ ᱮᱱᱮᱡ ᱥᱮᱨᱮᱧ ᱫᱚ ᱪᱮᱫ ᱡᱩᱫᱤ ᱚᱱᱼᱼ ᱱᱚᱝᱠᱟᱱᱟᱜ ᱪᱷᱚᱲᱟ ᱟᱵᱨᱤᱛᱤ ᱥᱮ ᱱᱚᱝᱠᱟᱱ ᱡᱟᱦᱟᱱ ᱞᱟᱠᱪᱟᱨ ᱠᱚ ᱢᱮᱱᱟᱜᱼᱟ ᱥᱮᱨᱮᱧ ᱫᱚᱼᱼ ᱜᱟᱱᱚᱜᱼᱟ ᱦᱳᱭᱛᱳ ᱩᱱᱠᱤᱱ ᱤᱫᱤ ᱠᱟᱛᱮᱫ ᱢᱤᱫ ᱵᱟᱨ ᱞᱟᱠᱪᱟᱨ ᱥᱮᱨᱮᱧ ᱥᱮᱨᱮᱧ ᱜᱟᱱᱚᱜᱼᱟ᱾ ᱟᱫᱚ ᱱᱚᱝᱠᱟ ᱛᱩᱢᱫᱟᱹᱜ ᱴᱟᱢᱟᱠ ᱟᱛᱮᱫ ᱮᱱᱮᱡ ᱥᱮᱨᱮᱧ ᱫᱚ ᱵᱟᱝ ᱦᱩᱭᱩᱜ ᱜᱮᱭᱟ ᱟᱨ ᱪᱮᱫ ᱱᱚᱸᱰᱮ ᱫᱚ᱾
ᱛᱚ ᱢᱟᱱᱮ ᱩᱱ ᱥᱩᱢᱚᱭ ᱫᱚ ᱵᱟᱝ ᱟᱫᱚ ᱯᱚᱨᱮ ᱡᱮᱢᱚᱱ ᱟᱹᱭᱩᱵ ᱟᱹᱭᱩᱵ ᱫᱤᱱ ᱟᱹᱭᱩᱵ ᱥᱚᱢᱚᱭᱼᱼ ᱠᱤ ᱟᱨᱚ ᱚᱱᱠᱟ ᱦᱮᱸ ᱥᱮ ᱵᱟᱝᱼᱼ
ᱚ ᱢᱟᱱᱮ ᱚᱱᱟ ᱛᱟᱦᱞᱮ ᱚᱱᱟ ᱠᱚᱜᱮ ᱦᱳᱭ ᱠᱟᱱ ᱛᱟᱯᱮᱭᱟ ᱦᱮᱸ ᱟᱞᱮ ᱴᱷᱮᱱ ᱫᱚᱼᱼ ᱦᱳᱭᱫᱚ ᱦᱳᱭᱱᱟ ᱟᱫᱚ ᱟᱞᱮ ᱴᱷᱮᱱ ᱫᱚ ᱚᱱᱠᱟ ᱨᱮᱞᱤ ᱛᱟᱦᱮᱸ ᱠᱟᱱᱟ ᱢᱚᱴᱚᱨ ᱥᱟᱭᱠᱮᱞ ᱮᱠ ᱰᱮᱲᱥᱚ᱾ ᱢᱚᱴᱚᱨ ᱥᱟᱭᱠᱮᱞ ᱞᱮ ᱩᱰᱩᱠ ᱞᱮᱫᱟ ᱦᱮᱸ ᱯᱨᱚᱛᱛᱮᱠ ᱟᱛᱳ ᱟᱛᱳ ᱠᱷᱚᱱᱟᱜ ᱜᱮ ᱢᱚᱬᱮ ᱜᱚᱴᱮᱱ ᱟᱹᱛᱳ ᱛᱮ ᱢᱤᱫ-ᱼ ᱴᱷᱮᱱ ᱠᱚᱨᱟᱣ ᱠᱮᱫᱟᱞᱮ ᱠᱷᱩᱵ ᱡᱟᱠ ᱡᱚᱢᱚᱠ ᱜᱮ ᱟᱫᱚᱼᱼ ᱚᱱᱠᱟ ᱨᱮᱞᱤ ᱚᱱᱟ ᱟᱛᱳ ᱟᱛᱳ ᱞᱮ ᱪᱟᱞᱟᱣᱱᱟ ᱛᱟᱨᱯᱚᱨᱮ ᱟᱫᱚ ᱚᱱᱟ ᱵᱟᱦᱟ ᱢᱟᱞᱟ ᱟᱨᱟᱣᱼᱼ ᱵᱚᱸᱜᱟ ᱵᱩᱨᱩ ᱠᱟᱛᱮᱫ ᱟᱫᱚ ᱚᱱᱠᱟᱜᱮ ᱟᱞᱮ ᱦᱚᱸ ᱤᱭᱟᱹ ᱠᱚ ᱮᱼᱼ ᱤᱭᱟᱹ ᱠᱚ ᱛᱟᱦᱮᱸ ᱠᱟᱱᱟ ᱚᱱᱚᱲᱦᱮ ᱩᱱᱠᱤᱱ ᱤᱫᱤ ᱠᱟᱛᱮᱫ ᱾ ᱜᱮ ᱟᱨᱚ ᱟᱭᱢᱟ ᱟᱭᱢᱟ ᱤᱭᱟᱹ ᱠᱚ ᱛᱟᱦᱮᱸᱫ ᱠᱟᱱᱟ ᱟᱫᱚ ᱩᱱᱠᱩ ᱪᱮᱫᱠᱟ ᱞᱟᱦᱟᱛᱮᱼᱼ